ᱦᱮᱸ ᱡᱚᱦᱟᱨ ᱜᱮ
ᱦᱳᱭ ᱟᱡᱚᱢᱮᱜ-ᱟ ᱵᱮᱱ
ᱦᱮᱸ ᱟᱸᱡᱚᱢ ᱫᱟᱞᱤᱧ
ᱦᱳᱭ ᱜᱚᱝᱠᱮ ᱦᱳᱭ ᱮᱸᱰᱮ ᱠᱷᱟᱱ ᱜᱚᱝᱠᱮ ᱱᱚᱜᱼᱚᱭ ᱦᱟᱠᱳ ᱪᱟᱥ ᱤᱫᱤ ᱠᱟᱛᱮᱜ ᱞᱟᱝ ᱨᱚᱯᱚᱲᱟ ᱛᱤᱦᱤᱧ ᱟᱜ ᱥᱟᱛᱟᱢ ᱫᱚ ᱦᱚᱜᱼᱚᱭ ᱡᱮ ᱦᱟᱹᱠᱩ ᱪᱟᱥ ᱱᱚᱜ-ᱚ ᱱᱚᱝᱠᱟ ᱵᱟᱸᱫᱽ ᱯᱩᱠᱷᱨᱤ ᱠᱚᱨᱮ ᱟᱞᱮ ᱫᱚ ᱵᱩᱨᱩ ᱫᱤᱥᱚᱢ ᱫᱚ ᱦᱟᱜ ᱵᱟᱝ ᱠᱟᱱᱟ ᱟᱞᱮ ᱫᱚ ᱴᱟᱺᱰᱤ ᱫᱤᱥᱚᱢ ᱠᱟᱱ ᱜᱮᱭᱟ ᱵᱤᱞᱟᱹᱛ ᱫᱤᱥᱚᱢ ᱮᱸᱰᱮᱠᱷᱟᱱ ᱫᱚ ᱯᱩᱠᱷᱨᱤ ᱢᱮᱱᱟᱜ ᱜᱮᱭᱟ ᱦᱟᱹᱠᱩ ᱠᱚᱞᱚ ᱦᱚᱸᱞᱮ ᱪᱟᱥ ᱵᱟᱲᱟ ᱠᱚᱜᱮᱭᱟ ᱮᱸᱰᱮᱠᱷᱟᱱ ᱪᱮᱫ ᱞᱮᱠᱟᱱ ᱦᱟᱹᱠᱩ ᱠᱚᱵᱚᱱ ᱪᱟᱥ ᱞᱮᱠᱚ ᱠᱷᱟᱱ ᱫᱚ ᱢᱟᱱᱮ ᱡᱟᱹᱥᱛᱤ ᱧᱚᱜ ᱴᱟᱠᱟ ᱯᱚᱭᱥᱟ ᱟᱨᱡᱟᱣ ᱜᱟᱱᱚᱜᱼᱟ
ᱜᱚᱝᱠᱮ ᱦᱟᱹᱠᱩ ᱫᱚ ᱪᱮᱫ ᱞᱤᱧ ᱞᱟᱹᱭᱟ ᱦᱟᱹᱠᱩ ᱫᱚ ᱡᱚᱛᱚ ᱦᱟᱹᱠᱩ ᱜᱮ ᱢᱚᱴᱟ-ᱢᱩᱴᱤ ᱩᱱᱠᱩ ᱠᱟᱛᱞᱟ ᱨᱩᱭ ᱢᱩᱞᱤᱠ ᱜᱞᱟᱥ ᱠᱟᱯ ᱟᱭᱢᱟ ᱠᱤᱪᱷᱩ ᱩᱱᱟᱹᱜ ᱜᱟᱱ ᱧᱩᱛᱩᱢ ᱵᱟᱹᱞᱤᱧ ᱵᱟᱰᱟᱭᱟ ᱛᱚᱵᱮ ᱦᱟᱹᱠᱩ ᱛᱚ ᱡᱚᱛᱚ ᱦᱟᱹᱠᱩ ᱨᱮᱜᱮ ᱢᱮᱠᱥᱤᱢᱟᱹᱢ ᱞᱟᱵᱽ ᱢᱮᱱᱟᱜᱼᱟ ᱟᱨ ᱪᱮᱫ ᱪᱚᱝ
ᱦᱚᱭ ᱜᱚᱝᱠᱮ ᱟᱫᱚ
ᱢᱮᱱᱠᱷᱟᱱ
ᱦᱚᱭ ᱢᱟ ᱞᱟᱹᱭ ᱵᱤᱱ
ᱟᱫᱚ ᱞᱟᱹᱭ ᱮᱫᱟ ᱞᱤᱧ ᱚᱱᱠᱟ ᱜᱟᱹᱰᱤᱭᱟᱹ ᱨᱮ ᱦᱟᱹᱠᱩ ᱪᱟᱥ ᱞᱮᱠᱚ ᱠᱷᱟᱱ ᱫᱚ ᱡᱮ ᱱᱩᱠᱩ ᱦᱟᱹᱠᱩ ᱜᱮ ᱪᱟᱥ ᱞᱮᱠᱚ ᱞᱟᱵᱷ ᱦᱩᱭᱩᱜ ᱚᱱᱠᱟᱱ ᱠᱟᱛᱷᱟ ᱫᱚ ᱵᱟᱝ ᱠᱟᱱᱟ ᱦᱟᱹᱠᱩ ᱡᱟᱦᱟ ᱠᱚᱵᱚᱱ ᱪᱟᱥ ᱠᱚ ᱟᱵᱚ ᱡᱟᱦᱟᱸᱭ ᱠᱚ ᱱᱚᱝᱠᱟ ᱠᱟᱛᱞᱟ ᱨᱩᱭ ᱢᱤᱲᱤᱠ ᱜᱮᱞᱟᱥ ᱠᱟᱯ ᱫᱩᱨᱵᱚᱞ ᱠᱟᱛᱞᱟ ᱟᱭᱢᱟ ᱦᱟᱹᱠᱩ ᱢᱮᱱᱟᱜ ᱠᱚᱣᱟ ᱩᱱᱠᱩ ᱦᱟᱹᱠᱩ ᱵᱮᱱ ᱪᱟᱥ ᱞᱮᱠᱚ ᱠᱷᱟᱡ ᱜᱮ ᱟᱵᱮᱱᱟᱜ ᱞᱟᱵᱽ ᱫᱚ ᱦᱚᱭᱚᱜ ᱛᱟᱵᱚᱱᱟ
ᱦᱚᱭ ᱦᱚᱭ ᱟᱫᱚ ᱨᱩᱭ ᱠᱟᱛᱞᱟ ᱦᱟᱹᱠᱩ ᱠᱟᱛᱷᱟ ᱡᱟᱦᱟᱸ ᱵᱮᱱ ᱞᱟᱹᱭ ᱠᱮᱫ ᱮᱸᱰᱮ ᱠᱷᱟᱱ ᱫᱚ ᱡᱟᱹᱥᱛᱤ ᱫᱚ ᱦᱟᱸᱜ ᱨᱩᱭ ᱦᱟᱹᱠᱩ ᱫᱚ ᱟᱹᱰᱤ ᱜᱚᱱᱚᱝ ᱰᱷᱮᱨ ᱜᱮ ᱧᱟᱢᱚᱜᱚᱜ ᱠᱟᱱᱟ ᱵᱟᱡᱟᱨ ᱨᱮᱦᱚᱸ ᱱᱩᱠᱩ ᱪᱟᱥ ᱠᱟᱛᱮᱜ ᱦᱚᱸ ᱵᱷᱟᱹᱞᱤ ᱯᱩᱨᱩᱠ ᱦᱩᱭᱩᱜ ᱜᱮᱭᱟ ᱟᱫᱚ ᱜᱚᱝᱠᱮ ᱱᱚᱜᱼᱚᱭ ᱟᱨᱦᱚᱸ ᱢᱤᱫ ᱨᱚᱠᱚᱢ ᱡᱟᱦᱟᱸ ᱦᱟᱹᱠᱩ ᱢᱮᱱᱟᱜ ᱩᱱᱠᱩ ᱫᱚ ᱩᱱᱠᱩ ᱫᱚ ᱦᱟᱸᱜᱻ ᱪᱟᱥ ᱠᱚ ᱜᱮᱭᱟᱠᱚ ᱟᱫᱚ ᱟᱞᱮ ᱥᱮᱫ ᱫᱚ ᱦᱟᱸᱜ ᱵᱟᱠᱚ ᱪᱟᱥ ᱠᱚᱣᱟ ᱟᱯᱮ ᱥᱮᱫ ᱡᱩᱫᱤ ᱠᱚ ᱪᱟᱥ ᱠᱚᱣᱟ ᱮᱱᱠᱷᱟᱱ ᱵᱮᱱ ᱞᱟᱹᱭ ᱟᱹᱞᱤᱧᱟ ᱮᱱᱠᱷᱟᱱ ᱡᱟᱦᱟᱸ ᱤᱪᱟᱹᱜ ᱦᱟᱹᱠᱩ ᱦᱚᱭ ᱥᱮ ᱩᱱᱠᱩ ᱤᱪᱟᱹᱜ ᱦᱟᱹᱠᱩ ᱩᱱᱠᱩ ᱜᱚᱢᱠᱮ ᱠᱚ ᱪᱟᱥ ᱠᱚᱣᱟ ᱟᱫᱚ ᱩᱱᱠᱩ ᱫᱚ ᱜᱚᱝᱠᱮ ᱡᱟᱦᱟᱸᱭ ᱨᱩᱭ ᱠᱟᱛᱞᱟ ᱡᱟᱦᱟᱸᱭ ᱵᱮᱱ ᱞᱟᱹᱭ ᱠᱮᱜ ᱫᱚ ᱩᱱᱠᱩ ᱠᱷᱚᱜ ᱦᱚᱸ ᱡᱟᱹᱥᱛᱤ ᱢᱟᱱᱮ ᱜᱚᱱᱚᱝ ᱛᱮᱠᱚ ᱟᱹᱠᱷᱨᱤᱧᱚᱜᱼᱟ ᱵᱟᱡᱟᱨ ᱨᱮ ᱛᱚ ᱱᱩᱠᱩ ᱤᱪᱟᱹᱜ ᱦᱟᱹᱠᱩ ᱪᱮᱫ ᱞᱮᱠᱟ ᱠᱟᱛᱮᱜ ᱠᱚ ᱪᱟᱥ ᱠᱚᱣᱟ ᱜᱚᱝᱠᱮ
ᱟᱫᱚ ᱤᱪᱟᱹᱜ ᱦᱟᱹᱠᱩ ᱫᱚ ᱜᱚᱢᱠᱮ ᱟᱹᱞᱤᱧ ᱫᱚ ᱵᱟᱹᱞᱤᱧ ᱵᱟᱰᱟᱭᱟ ᱱᱤᱛ ᱯᱚᱨᱡᱚᱱᱛᱚ ᱪᱟᱥ ᱫᱚ ᱢᱮᱱᱠᱷᱟᱱ ᱜᱟᱹᱰᱤᱭᱟᱹ ᱨᱮ ᱢᱟᱱᱮ ᱚᱠᱟ ᱥᱚᱢᱚᱭ ᱚᱱᱠᱟ ᱦᱩᱭᱩᱜᱼᱟ ᱵᱟᱝ ᱢᱤᱫᱵᱟᱨᱭᱟ ᱜᱟᱹᱰᱤᱭᱟᱹ ᱨᱮ ᱮᱛᱚ ᱤᱪᱟᱹᱜ ᱦᱟᱹᱠᱩ ᱟᱫᱚ ᱚᱱᱠᱟᱱ ᱜᱟᱰᱟ ᱨᱮ ᱥᱫ ᱞᱟᱹᱴᱩ ᱤᱪᱟᱹᱜ ᱦᱟᱹᱠᱩ ᱫᱚ ᱵᱟᱝ ᱛᱚ ᱱᱚᱛᱮᱱ ᱠᱚᱫᱚ ᱠᱟᱹᱴᱩ ᱠᱟᱹᱴᱤᱡ ᱠᱟᱹᱴᱤᱡ ᱤᱪᱟᱹᱜ ᱦᱟᱹᱠᱩ ᱟᱨ ᱤᱪᱟᱹᱜ ᱦᱟᱹᱠᱩ ᱪᱟᱥ ᱫᱚ ᱟᱹᱞᱤᱧ ᱫᱚ ᱚᱱᱟ ᱫᱷᱟᱨᱚᱱᱟ ᱫᱚ ᱵᱟᱹᱱᱩᱜ ᱛᱟᱹᱞᱤᱧᱟ ᱢᱟᱱᱮ ᱜᱟᱹᱰᱭᱟᱹ ᱨᱮ ᱟᱡ ᱛᱮᱜᱮ ᱠᱚ ᱦᱩᱭᱩᱜᱼᱟ ᱚᱱᱠᱟᱱ ᱠᱚ
ᱤᱪᱟᱹᱜ ᱦᱟᱹᱠᱩᱧ ᱵᱟᱲᱟᱭᱟ ᱤᱪᱟᱹᱜ ᱦᱟᱹᱠᱩ ᱟᱞᱟᱫᱟ ᱵᱷᱟᱵᱽᱛᱮ ᱥᱮᱯᱟᱨᱮᱴ ᱪᱟᱥ ᱠᱚ ᱚᱱᱠᱟ ᱫᱚ ᱦᱟᱸᱜ ᱵᱟᱹᱞᱤᱧ ᱵᱟᱲᱟᱭᱟ ᱢᱟᱱᱮ
ᱦᱳᱭ ᱜᱚᱝᱠᱮ ᱟᱫᱚ ᱱᱚᱣᱟ ᱫᱚ ᱡᱟᱹᱥᱛᱤ ᱦᱟᱸᱜ ᱟᱞᱮ ᱠᱚᱨᱮ ᱫᱚ ᱵᱟᱠᱚ ᱪᱟᱥ ᱠᱚᱣᱟ ᱚᱱᱠᱟ ᱫᱚ ᱛᱚᱱ ᱥᱚᱥᱟᱹᱞ ᱢᱤᱰᱤᱭᱟ ᱛᱮᱦᱚᱸ ᱞᱤᱧ ᱧᱮᱞ ᱟᱠᱟᱜᱼᱟ ᱦᱮᱸ ᱪᱮᱜ ᱮᱠᱷᱮᱱ ᱚᱸᱰᱮ ᱫᱚ ᱤᱪᱟᱹᱜ ᱦᱟᱹᱠᱩ ᱠᱚ ᱪᱟᱥ ᱠᱚᱣᱟ
ᱦᱳᱭ ᱟᱫᱚ ᱜᱚᱢᱠᱮ ᱱᱚᱜᱼᱚᱭ ᱡᱮ ᱫᱟᱜ ᱫᱤᱱ ᱦᱚᱸ ᱥᱮᱴᱮᱨᱚᱜ ᱠᱟᱱᱟ ᱱᱤᱛᱚᱜ ᱫᱚ ᱦᱟᱹᱠᱩ ᱟᱲᱟᱜ ᱥᱚᱢᱚᱭ ᱦᱚᱸ ᱥᱤᱡᱮᱱ ᱦᱚᱸ ᱠᱟᱱ ᱜᱮᱭᱟ ᱚᱱᱮ ᱡᱮ ᱦᱟᱹᱠᱩ ᱵᱤᱞᱤ ᱡᱟᱦᱟᱸᱭ ᱠᱚ ᱪᱟᱥ ᱫᱚ
ᱦᱩᱸ
ᱦᱟᱹᱠᱩ ᱢᱟᱱᱮ ᱵᱤᱞᱤ ᱤᱭᱟᱹ ᱠᱟᱛᱮ ᱵᱤᱞᱤ ᱟᱹᱜᱩ ᱠᱟᱛᱮᱜ ᱚᱱᱟ ᱠᱚ ᱚᱸᱰᱮ ᱮᱸ ᱫᱟᱜ ᱨᱮᱠᱚ ᱚᱸᱰᱮ ᱠᱚ ᱵᱚᱦᱚᱭᱟ ᱵᱚᱦᱚᱭ ᱠᱟᱛᱮᱜ ᱩᱱᱠᱩ ᱠᱚ ᱦᱚᱯᱚᱱᱚᱜᱼᱟ ᱚᱸᱰᱮ ᱠᱷᱚᱱ ᱛᱚ ᱦᱚᱸᱜᱼᱚᱭ ᱜᱚᱝᱠᱮ ᱡᱟᱦᱟᱸ ᱵᱤᱞᱤ ᱨᱮᱱᱟᱜ ᱠᱟᱛᱷᱟ ᱞᱤᱧ ᱞᱟᱹᱭᱮᱫ ᱫᱚ ᱦᱚᱸ ᱚᱱᱟ ᱵᱤᱞᱤ ᱪᱤᱫ ᱠᱚᱣᱟ ᱜᱚᱝᱠᱮ
ᱟᱫᱚ ᱩᱱᱠᱩ ᱫᱚ ᱢᱮᱠᱥᱤᱢᱟᱢ ᱢᱤᱫᱴᱮᱱ ᱚᱱᱠᱟ ᱯᱟᱸᱥᱥᱚ ᱥᱟᱭᱤᱡ ᱨᱮᱱ ᱦᱟᱹᱠᱩ
ᱦᱳᱭ
ᱯᱟᱸᱪᱥᱚ ᱥᱟᱹᱭᱤᱡᱽ ᱨᱮᱱ ᱦᱟᱹᱠᱩ ᱠᱷᱚᱱ ᱠᱚ ᱵᱤᱞᱤ ᱦᱚᱪᱚᱠᱚᱣᱟ ᱯᱟᱸᱪᱥᱚ ᱥᱟᱹᱭᱤᱡᱽ ᱢᱤᱫ ᱠᱮᱡᱤ ᱥᱟᱹᱭᱤᱡᱽ ᱵᱟᱨ ᱠᱮᱡᱤ ᱥᱟᱹᱭᱤᱡᱽ ᱯᱟᱸᱪ ᱡᱮᱡᱤ ᱥᱟᱭᱤᱡ ᱵᱮᱥᱤᱨ ᱵᱷᱟᱜᱽ ᱞᱟᱹᱴᱩ ᱦᱟᱹᱠᱩ ᱟᱫᱚ ᱞᱟᱹᱴᱩ ᱦᱟᱹᱠᱩ ᱵᱮᱱ ᱯᱟᱹᱣᱩᱥ ᱞᱮᱠᱚ ᱠᱷᱟᱱ ᱯᱟᱹᱣᱩᱥ ᱠᱟᱛᱮᱫ ᱠᱚ ᱵᱤᱞᱤ ᱦᱚᱪᱚ ᱠᱚᱣᱟ ᱥᱮ ᱩᱱᱠᱩ ᱫᱚ
ᱦᱳᱭ ᱦᱳᱭ ᱦᱳᱭ
ᱟᱫᱚᱠᱷᱟᱱ ᱫᱚ ᱚᱱᱟ ᱯᱟᱹᱣᱩᱥ ᱠᱟᱛᱮ ᱡᱚᱠᱷᱚᱱ ᱠᱚ ᱵᱤᱞᱤ ᱦᱚᱪᱚ ᱠᱚᱣᱟ ᱛᱚᱠᱷᱚᱱ ᱫᱚ ᱩᱱᱠᱩ ᱞᱟᱹᱴᱩ ᱦᱟᱹᱠᱩ ᱨᱮᱱ ᱫᱚ ᱩᱱᱠᱩ ᱨᱮᱱ ᱫᱚ ᱞᱟᱹᱴ ᱜᱮᱠᱚ ᱦᱩᱭᱩᱜᱼᱟ ᱟᱨ ᱠᱟᱹᱴᱤᱡ ᱦᱟᱹᱠᱩ ᱨᱮᱱ ᱫᱚ ᱵᱤᱥᱤ ᱫᱚ ᱵᱟᱠᱚ ᱞᱟᱹᱴᱩᱜᱼᱟ ᱚᱱᱠᱟ ᱠᱟᱱᱟ ᱜᱟᱞᱢᱟᱨᱟᱣ ᱫᱚ ᱟᱫᱚ ᱟᱹᱞᱤᱧ ᱦᱚᱸ ᱩᱱᱟᱹᱜ ᱜᱟᱱ ᱫᱚ ᱵᱟᱹᱞᱤᱧ ᱵᱟᱲᱟᱭᱟ ᱛᱚᱵᱮ ᱱᱚᱝᱠᱟ ᱢᱤᱫ ᱵᱟᱨᱭᱟ ᱫᱚ ᱵᱤᱱᱟᱹ ᱯᱟᱹᱣᱩᱥ ᱛᱮᱦᱚᱸ ᱚᱱᱠᱟ ᱡᱩᱫᱤ ᱵᱮᱱ ᱟᱲᱟᱜ ᱫᱟᱲᱮᱭᱟᱠᱚᱣᱟ ᱚᱱᱠᱟᱱᱟᱜ ᱮᱠᱫᱚᱢ ᱨᱚᱴᱮ ᱠᱚ ᱡᱟᱦᱟᱸ ᱴᱷᱮᱱ ᱵᱟᱠᱚ ᱛᱟᱦᱮᱱᱟ ᱮᱠᱚᱢ ᱪᱤᱞᱤ ᱠᱚᱦᱚᱸ ᱚᱱᱠᱟᱱ ᱡᱟᱭᱜᱟ ᱛᱟᱦᱚᱞᱮ ᱠᱷᱟᱱ ᱵᱟᱠᱷᱟᱱ ᱚᱱᱟ ᱵᱤᱞᱤ ᱫᱚ ᱡᱚᱛᱚ ᱠᱚ ᱡᱚᱢ ᱪᱟᱵᱟᱭᱟ
ᱦᱳᱭ ᱦᱳᱭ ᱟᱫᱚ ᱱᱚᱜᱼᱚᱭ ᱡᱮ ᱦᱳᱭ ᱜᱚᱝᱠᱮ ᱟᱨ ᱢᱤᱫ ᱦᱟᱹᱠᱩ ᱨᱮᱱᱟᱜ ᱠᱟᱛᱷᱟ ᱞᱟᱝ ᱨᱚᱯᱚᱲ ᱠᱟᱱᱟ ᱮᱸᱰᱮ ᱠᱷᱟᱱ ᱟᱨᱦᱚᱸ ᱢᱤᱫ ᱨᱚᱠᱚᱢ ᱦᱟᱹᱠᱩ ᱢᱮᱱᱟᱜ ᱟᱠᱟᱫ ᱠᱚᱣᱟ ᱩᱱᱠᱩ ᱫᱚ ᱦᱩᱭᱩᱜ ᱠᱟᱱᱟ ᱠᱚ ᱯᱟᱸᱜᱟᱥ ᱥᱮ ᱴᱟᱭᱜᱟᱨ ᱦᱚᱸᱜᱼ ᱱᱩᱠᱩ ᱦᱟᱹᱠᱩ ᱠᱚ ᱪᱟᱥ ᱵᱟᱲᱟ ᱠᱚᱜᱮᱭᱟ ᱥᱮ ᱵᱟᱝ ᱚᱱᱛᱮ ᱫᱚ
ᱱᱚᱛᱮ ᱫᱚ ᱩᱱᱠᱩ ᱦᱟᱹᱠᱩ ᱫᱚ ᱠᱷᱩᱵᱽ ᱠᱚᱢ ᱩᱱᱠᱩ ᱫᱚ ᱡᱟ ᱩᱱᱠᱩ ᱢᱟᱱᱮ ᱫᱟᱢ ᱫᱚ ᱩᱱᱠᱩ ᱫᱚ ᱥᱟᱜᱚᱨ ᱠᱚᱨᱮ ᱰᱷᱮᱨ ᱠᱚ ᱛᱟᱦᱮᱱ ᱵᱟᱝ ᱫᱚ ᱚᱱᱠᱟ ᱤᱭᱟᱹ ᱠᱚᱨᱮ ᱰᱮᱢ ᱠᱚᱨᱮ ᱩᱱᱠᱩ ᱫᱟᱨᱟᱱᱟ ᱫᱚ ᱵᱟᱹᱱᱩᱜ ᱛᱟᱹᱞᱤᱧᱟ ᱚᱱᱠᱟᱱ ᱦᱟᱹᱠᱩ ᱫᱚ
ᱦᱳᱭ ᱟᱞᱮ ᱡᱟᱹᱥᱛᱤ ᱠᱟᱭᱛᱮ ᱦᱟᱸᱜ ᱱᱚᱛᱮ ᱫᱚ ᱦᱳᱭ ᱡᱟᱹᱥᱛᱤ ᱠᱟᱭ ᱫᱚ ᱦᱟᱸᱜ ᱱᱚᱛᱮ ᱫᱚ ᱴᱟᱭᱜᱟᱨ ᱦᱟᱹᱠᱩ ᱠᱚ ᱧᱟᱢᱚᱜ ᱜᱮᱭᱟ ᱟᱫᱚ ᱩᱱᱠᱩ ᱫᱚ ᱦᱟᱸᱜ ᱮ ᱱᱚᱝᱠᱟ ᱫᱚ ᱦᱟᱸᱜ ᱵᱟᱹᱞᱤᱧ ᱟᱸᱡᱚᱢ ᱠᱟᱫᱟ ᱡᱮ ᱜᱟᱹᱰᱭᱟᱹ ᱠᱚᱨᱮ ᱠᱚ ᱪᱟᱥ ᱠᱚᱣᱟ ᱟᱫᱚ ᱩᱱᱠᱩ ᱡᱟᱦᱟᱸᱭ ᱵᱤᱱ ᱞᱟᱹᱭ ᱠᱮᱫ ᱰᱮᱢ ᱚᱱᱟ ᱰᱮᱢ ᱠᱚᱨᱮ ᱠᱷᱚᱱ ᱜᱮ ᱠᱚ ᱥᱟᱵ ᱟᱹᱜᱩ ᱠᱚᱣᱟ ᱟᱫᱚ
ᱦᱸ
ᱥᱤᱵᱤᱞ ᱫᱚ ᱴᱷᱤᱠ ᱚᱱᱠᱟ ᱫ ᱨᱩᱭ ᱞᱮᱠᱟ ᱫᱚ ᱵᱟᱠᱚ ᱥᱤᱵᱤᱞᱚᱜᱼᱟ ᱩᱱᱠᱩ ᱫᱚ ᱧᱮᱞᱚᱜ ᱟᱠᱚ ᱴᱷᱤᱠ ᱩᱱᱠᱩ ᱛᱮᱞᱮ ᱯᱮᱭᱟᱡᱽ ᱞᱮᱠᱟ ᱟᱫᱚ ᱛᱮᱞᱮ ᱯᱮᱭᱟᱡᱽ ᱫᱚ ᱛᱷᱚᱲᱟ ᱦᱩᱰᱤᱧ ᱫᱷᱟᱨᱟᱮᱱᱟ ᱟᱫᱚ ᱩᱱᱠᱩ ᱫᱚᱠᱚ ᱢᱟᱨᱟᱝ ᱜᱮᱭᱟ
ᱦᱮᱸ
ᱦᱳᱭ ᱥᱮ
ᱜᱚᱢᱠᱮ ᱡᱟᱦᱟᱸ ᱦᱟᱹᱠᱩ ᱪᱟᱥ ᱵᱮᱱ ᱞᱟᱹᱭ ᱠᱮᱫᱟ ᱵᱟᱝ ᱦᱟᱹᱠᱩ ᱪᱟᱥ ᱛᱮᱫᱚ ᱢᱟᱱᱮ ᱩᱴᱷᱟᱹᱞ ᱞᱟᱵᱷ ᱢᱮᱱᱟᱜᱼᱟ ᱪᱮᱫᱟᱜ ᱞᱟᱵᱷ ᱢᱮᱱᱟᱜᱼᱟ ᱟᱵᱮᱱ ᱟᱫᱚ ᱚᱱᱠᱟᱱ ᱟᱫᱚ ᱜᱟᱹᱰᱭᱟᱹ ᱜᱟᱹᱰᱭᱟᱹ ᱫᱚᱨᱠᱟᱨ ᱥᱮ ᱦᱟᱹᱠᱩ ᱪᱟᱥ ᱠᱚᱨᱛᱮ ᱜᱮᱞᱮ ᱫᱚ ᱟᱫᱚ ᱜᱟᱹᱰᱭᱟᱹ ᱫᱚ ᱱᱚᱛᱮ ᱫᱚ ᱦᱟᱸᱜ ᱚᱱᱠᱟ ᱫᱚ ᱜᱟᱹᱰᱭᱟᱹ ᱫᱚ ᱠᱷᱩᱵ ᱠᱚᱢ ᱥᱮ ᱚᱯᱟᱨᱮᱴ ᱫᱚ ᱵᱟᱝ ᱛᱟᱦᱮᱸᱱᱟ ᱥᱮ ᱟᱫᱚ ᱜᱟᱹᱰᱭᱟᱹ ᱡᱚᱠᱷ ᱛᱚᱠᱷᱚᱱ ᱟᱵᱮᱱ ᱦᱟᱹᱠᱩ ᱵᱮᱤᱱ ᱪᱟᱥ ᱠᱚᱣᱟ ᱛᱟᱦᱮ ᱟᱵᱮᱱ ᱚᱱᱟ ᱰᱟᱠ ᱛᱮ ᱦᱟᱛᱟᱣ ᱞᱟᱜᱟᱣᱵᱮᱱᱟ ᱢᱮᱠᱥᱤᱢᱟᱢ ᱢᱤᱫᱴᱮᱱ ᱜᱟᱹᱰᱭᱮ ᱰᱟᱠ ᱮᱢ ᱦᱟᱛᱟᱣᱟᱭ ᱚᱱᱟᱮ ᱯᱮ ᱥᱮᱨᱢᱟ ᱯᱩᱱ ᱥᱮᱨᱢᱟ ᱢᱚᱬᱮ ᱥᱮᱨᱢᱟ ᱚᱱᱠᱟ ᱢᱤᱫᱴᱮᱱ ᱜᱟᱹᱰᱭ ᱨᱮ ᱰᱟᱠ ᱠᱚ ᱦᱟᱛᱟᱣᱟ ᱦᱮᱸ ᱛᱟᱦᱞᱮ ᱢᱤᱫᱴᱮᱱ ᱜᱟᱹᱰᱭᱟᱹ ᱨᱮ ᱥᱟᱵ ᱠᱟᱜ ᱢᱮ ᱮᱠ ᱞᱟᱠᱷ ᱛᱮ ᱡᱩᱫᱤ ᱟᱵᱮᱱ ᱰᱟᱠ ᱵᱮᱱ ᱦᱟᱛᱟᱣ ᱠᱮᱫᱟ ᱥᱮ ᱟᱵᱮᱱᱟᱜ ᱠᱷᱚᱨᱪᱟ ᱠᱚ ᱵᱟᱫ ᱠᱟᱛᱮᱮᱫ ᱟᱵᱮᱱ ᱚᱱᱟᱱᱟᱜ ᱫᱤᱜᱩᱱ ᱵᱮᱱ ᱛᱩᱞᱟᱹᱣ ᱫᱟᱲᱮᱣᱟᱜᱼᱟ
ᱮᱠᱟ ᱟᱞᱼᱟᱞᱼᱟᱞᱮ ᱟᱫᱚ ᱚᱱᱟ ᱜᱟᱹᱰᱭᱟᱹ ᱡᱩᱫᱤ ᱥᱮᱬᱮ ᱫᱷᱟᱨᱟ ᱡᱩᱫᱤ ᱜᱟᱹᱰᱭᱟᱹ ᱛᱟᱦᱮᱸᱭᱮᱱ ᱛᱟᱵᱮᱱᱟ ᱚᱱᱟ ᱜᱟᱹᱰᱭᱟᱹ ᱨᱮ ᱡᱟᱦᱟᱸ ᱦᱟᱹᱠᱩᱣᱟᱜ ᱡᱟᱦᱟᱸ ᱡᱚ ᱧᱟᱢᱚᱜ ᱴᱷᱤᱠ ᱢᱚᱛᱚ ᱦᱟᱹᱠᱩ ᱛᱚ ᱡᱚᱢ ᱦᱚᱪᱚ ᱞᱟᱜᱟᱜᱼᱟ ᱪᱮᱫᱠᱟ ᱢᱮᱨᱚᱢ ᱵᱷᱤᱰᱤ ᱥᱮ ᱥᱤᱢ ᱥᱩᱠᱨᱤ ᱪᱮᱫ ᱞᱮᱠᱟ ᱡᱚᱢ ᱵᱚᱱ ᱮᱢᱟ ᱠᱚᱣᱟ ᱮᱸᱰᱮᱠᱷᱟᱱ ᱦᱟᱹᱠᱩ ᱦᱚᱸ ᱡᱩᱫᱤ ᱴᱷᱤᱠ ᱢᱚᱛᱚ ᱟᱠᱚᱣᱟᱜ ᱡᱚᱢ ᱡᱩᱫᱤ ᱵᱚᱱ ᱮᱢ ᱫᱟᱲᱮᱭᱟᱠᱚᱣᱟ ᱮᱱᱠᱷᱟᱱ ᱩᱱᱠᱩ ᱦᱟᱹᱠᱩ ᱵᱤᱱ ᱧᱮᱞ ᱠᱚᱣᱟᱵᱮᱱ ᱮ ᱪᱷᱚ ᱢᱟᱥ ᱥᱮ ᱟᱴ ᱢᱟᱥ ᱥᱮ ᱱᱚ ᱢᱟᱥ ᱩᱱᱢᱟᱱ ᱮᱢᱟᱱ ᱩᱱᱤ ᱢᱟᱨᱟᱝ ᱢᱟᱨᱟᱝ ᱠᱚ ᱦᱟᱨᱟᱜᱼᱟ ᱱᱚᱣᱟ ᱪᱷᱚ ᱥᱟᱛ ᱢᱟᱥ ᱟᱴᱷ ᱱᱚ ᱢᱟᱥ ᱯᱚᱨ ᱢᱟᱱᱮ ᱵᱟᱨ ᱠᱮᱡᱤ ᱯᱮ ᱠᱮᱡᱤ ᱢᱚᱬᱮ ᱠᱮᱡᱤ ᱫᱷᱟᱹᱵᱤᱡ ᱠᱚ ᱦᱟᱨᱟᱜᱼᱟ ᱜᱚᱢᱠᱮ ᱮᱸᱰᱮᱠᱷᱟᱱ ᱩᱱᱠᱩ ᱡᱚᱢ ᱴᱷᱤᱠ ᱢᱚᱛᱚ ᱟᱵᱮᱱ ᱮᱢ ᱦᱩᱭᱩ ᱟᱵᱮᱱᱟ ᱦᱳᱭᱥᱮ ᱚᱸᱰᱮ ᱠᱷᱟᱱ ᱠᱷᱟᱱ ᱜᱮ ᱩᱱᱠᱩ ᱦᱟᱹᱠᱩ ᱵᱚᱱ ᱧᱟᱢ ᱫᱟᱲᱮᱭᱟᱠᱚᱣᱟ ᱢᱟᱨᱟᱝ ᱢᱟᱨᱟᱝ
ᱦᱮᱸᱻ ᱦᱮᱸ ᱚᱱᱠᱟ ᱜᱮᱮ ᱟᱫᱚ ᱟᱹᱞᱤᱧ ᱦᱚᱸ ᱟᱫᱚ ᱟᱞᱮ ᱫᱚ ᱢᱤᱫᱴᱮᱱ ᱜᱟᱹᱰᱭᱟᱹ ᱢᱮᱱᱟᱜ ᱛᱟᱞᱮᱭᱟ ᱟᱞᱮ ᱵᱟᱠᱷᱳᱞ ᱨᱮᱱᱟᱜ ᱛᱮᱜᱮ ᱛᱟᱦᱚᱞᱮ ᱚᱸᱰᱮ ᱜᱮᱮᱞᱮ ᱪᱟᱥ ᱠᱚᱣᱟ ᱟᱫᱚ ᱟᱫᱚ ᱟᱞᱮ ᱫᱚ ᱰᱟᱠ ᱫᱚ ᱵᱟᱞᱮ ᱮᱢᱟ ᱠᱚᱣᱟᱞᱮ ᱜᱮᱞᱮ ᱪᱟᱥ ᱠᱚᱣᱟ ᱢᱮᱱᱠᱷᱟᱱ ᱚᱸᱰᱮ ᱠᱷᱚᱱᱜ ᱜᱮ ᱟᱞᱮᱭᱟᱜ ᱡᱚᱛᱚ ᱠᱤᱪᱷᱩ ᱦᱩᱭᱩᱜ ᱛᱟᱞᱮᱭᱟ ᱦᱳᱭ ᱵᱚᱪᱷᱚᱨ ᱨᱮ ᱫᱩ ᱛᱤᱱ ᱦᱟᱡᱟᱨ ᱴᱟᱠᱟ ᱨᱮᱱᱞᱮ ᱤᱭᱟᱹ ᱠᱚᱣᱟ ᱟᱲᱟᱜ ᱠᱚᱣᱟ ᱟᱨ ᱢᱤᱠᱥᱤᱢᱟᱢ ᱢᱤᱫ.. ᱢᱤᱫ ᱵᱚᱪᱷᱚᱨ ᱨᱮ ᱢᱚᱴᱟᱟᱢᱩᱴᱤ ᱛᱤᱨᱤᱥ ᱦᱟᱡᱟᱨ ᱞᱮᱠᱟ ᱠᱚᱞᱮ ᱟᱲᱟᱜ ᱠᱚᱣᱟ ᱢᱟᱱᱮ ᱟᱠᱷᱨᱤᱧ ᱠᱚᱣᱟᱞᱮ
ᱦᱳᱭ ᱦᱳᱭ ᱟᱪᱪᱷᱟ ᱜᱚᱢᱠᱮ ᱦᱚᱸ ᱡᱟᱦᱟᱸᱱᱟᱜ ᱜᱟᱹᱰᱭᱟᱹ ᱡᱟᱦᱟᱸᱟᱢ ᱞᱟᱹᱭ ᱠᱮᱫ ᱫᱚ ᱟᱯᱮ ᱵᱟᱠᱷᱳᱞ ᱯᱮ ᱪᱟᱥ ᱠᱚᱣᱟ ᱵᱟᱠᱷᱳᱞ ᱛᱮ
ᱦᱚᱸᱻ
ᱟᱪᱪᱷᱟ ᱚᱱᱟ ᱜᱟᱹᱰᱭᱟᱹ ᱨᱮᱫᱚ ᱪᱮᱫ ᱞᱮᱠᱟ ᱢᱟᱱᱮ ᱫᱟᱜ ᱫᱚ ᱢᱟᱱᱮ ᱵᱟᱨᱚ ᱢᱟᱥ ᱜᱮ ᱛᱟᱦᱮᱱᱟ ᱥᱮ ᱟᱸᱡᱮᱫᱚᱜᱼᱟ ᱚᱱᱟ ᱜᱟᱹᱰ ᱨᱮᱱᱟᱜ ᱫᱟᱜ
ᱱᱚᱰᱮ ᱫᱚ ᱵᱟᱨᱚ ᱢᱟᱥ ᱜᱮ ᱛᱟᱦᱮᱱᱚᱜᱫᱚ ᱮᱱᱠᱷᱟᱱ ᱚᱱᱠᱟ ᱞᱟᱹᱴᱩ ᱧᱚᱜ ᱦᱟᱹᱠᱩ ᱚᱱᱠᱟᱞᱮ ᱥᱟᱵ ᱪᱟᱵᱟ ᱠᱮᱫ ᱠᱚᱜᱮ ᱢᱚᱴᱟᱢᱩᱴᱤ ᱟᱫᱚ ᱦᱟᱹᱠᱩ ᱫᱚ ᱥᱮ ᱥᱟᱵᱛᱮ ᱵᱟᱠᱚ ᱪᱟᱵᱟᱜᱼᱟ ᱥᱮ ᱫᱟᱜ ᱛᱟᱦᱮᱱᱟ ᱢᱟᱱᱮ ᱦᱟᱹᱠᱩ ᱠᱚ ᱛᱟᱦᱮᱱᱟ ᱟᱫᱚ ᱚᱱᱠᱟ ᱢᱤᱫ ᱵᱟᱨᱭᱟ ᱦᱟᱹᱠᱩ ᱞᱟᱹᱴᱩ ᱠᱚ ᱥᱟᱨᱮᱡᱚᱜ ᱜᱮᱭᱟ
ᱦᱳᱭ
ᱛᱟᱨᱯᱚᱨ ᱚᱱᱠ ᱜᱮ ᱟᱨᱚ ᱞᱮ ᱪᱟᱨᱟᱯᱚᱱᱟ ᱞᱮ ᱟᱲᱟᱜ ᱠᱚᱣᱟ
ᱦᱳᱭ
ᱟᱨ ᱚᱱᱠᱟᱜᱮ ᱠᱟᱹᱴᱤᱡ ᱠᱚᱫᱚ ᱡᱚᱠᱷᱚᱱ ᱞᱮ ᱥᱟᱵ ᱠᱚᱣᱟ ᱠᱟᱹᱴᱤᱡ ᱠᱚᱫᱚᱞᱮ ᱫᱚᱦᱚ ᱠᱚᱣᱟ ᱞᱟᱹᱴᱩ ᱠᱚᱫᱚᱞᱮ ᱥᱟᱵ ᱠᱚᱣᱟ ᱾
ᱦᱳᱭ ᱦᱳᱭ ᱾
ᱚᱱᱠᱟ ᱠᱟᱛᱮ ᱜᱮ ᱢᱳᱚᱴᱟᱢᱩᱴᱤ ᱵᱚᱦᱩᱛ ᱜᱟᱱᱞᱮ ᱠᱨᱤᱧ ᱟᱹᱷᱨᱤᱧ ᱠᱚᱣᱟ ᱟᱞᱮ ᱡᱚᱢ ᱦᱚᱸ ᱡᱚᱢ ᱦᱚᱸ ᱩᱛᱟᱹᱱ ᱦᱩᱭᱩᱜᱼᱟ ᱟᱨ ᱟᱠᱠᱷᱨᱤᱧ ᱦᱚᱸ ᱾ ᱛᱟ ᱢᱮᱠᱥᱤᱢᱟᱢ ᱚᱱᱮ ᱛᱚᱞᱧ ᱞᱟᱹᱭ ᱠᱮᱫ ᱠᱩᱲᱤ ᱛᱤᱨᱤᱥ ᱦᱟᱡᱟᱨ ᱴᱟᱠᱟ ᱢᱤᱫ ᱵᱚᱪᱷᱚᱨ ᱨᱮᱜᱮ ᱦᱳᱭᱳᱜᱼᱟ ᱾
ᱦᱳᱭ ᱦᱳᱭ, ᱪᱮᱫᱟᱜ ᱵᱟᱝ?
ᱟᱨ ᱚᱱᱠᱟ ᱡᱚᱢ ᱫᱚ ᱦᱟᱸᱜ ᱟᱫᱚ ᱚᱱᱠᱟ ᱫᱚ ᱵᱟᱞᱮ ᱮᱢᱟ ᱠᱚᱣᱟ ᱟᱞᱮ ᱫᱚ ᱵᱤᱱᱟᱹ ᱡᱚᱢ ᱛᱮᱜᱮ ᱢᱟᱱᱮ, ᱳᱭ ᱵᱚᱪᱷᱚᱨ ᱨᱮ ᱢᱤᱫ ᱫᱷᱟᱣ ᱜᱟᱱ ᱦᱟᱜ ᱫᱚᱥ ᱵᱚᱥᱛᱟ ᱜᱟᱱᱞᱮ ᱦᱟᱛᱟᱣ ᱠᱮᱫᱟ ᱚᱱᱟ ᱫᱚᱥ ᱵᱚᱥᱛᱟ ᱡᱟᱦᱟᱸ ᱛᱤᱱᱟᱹᱜ ᱫᱤᱱ ᱪᱟᱹᱞᱩᱭᱮᱱ ᱚᱱᱟᱜᱮ ᱛᱟᱨᱯᱚᱨ ᱫᱚ ᱟᱫᱚ ᱡᱚᱢ ᱫᱚ ᱦᱟᱸᱜ ᱵᱟᱝᱞᱮ ᱮᱢᱟ ᱠᱚᱣᱟ ᱾
ᱦᱳᱭ ᱦᱳᱭ ᱟᱪᱪᱷᱟ ᱜᱚᱝᱠᱮ ᱡᱟᱦᱟᱸᱱᱟᱜ ᱜᱟᱹᱰᱭᱟᱹ ᱨᱮ ᱦᱟᱹᱠᱩ ᱯᱮ ᱪᱟᱥ ᱠᱚᱣᱟ ᱛᱚ ᱱᱮᱛᱟᱨ ᱟᱞᱮᱥᱮᱫ ᱱᱚᱛᱮ ᱫᱚ ᱚᱱᱠᱟ ᱧᱮᱞᱟ ᱠᱟᱱᱟ ᱡᱩᱫᱤ ᱜᱟᱹᱰᱭᱟᱹ ᱠᱚᱨᱮ ᱟᱵᱤᱱ ᱡᱩᱫᱤ ᱦᱟᱹᱠᱩ ᱵᱤᱱ ᱟᱲᱟᱜ ᱠᱚᱣᱟ ᱮᱸᱰᱮᱠᱷᱟᱱ ᱫᱚ ᱧᱤᱫᱟᱹ ᱢᱟᱱᱮ ᱦᱟᱹᱠᱩ ᱠᱩ ᱢᱟᱱᱮ ᱠᱩᱢᱵᱽᱲᱩᱜᱼᱟᱠᱚ ᱦᱳᱭ ᱥᱮ ᱟᱫᱚ ᱱᱚᱜᱼᱚᱭ ᱡᱮ ᱚᱱᱟ ᱜᱟᱹᱰᱭᱟᱹ ᱨᱮ ᱟᱯᱮ ᱦᱚᱨᱦᱚ ᱯᱮ ᱛᱟᱦᱮᱱᱟ ᱥᱮ
ᱵᱟᱝ ᱵᱟᱝ ᱦᱚᱨᱦᱚ ᱫᱚ ᱵᱟᱝ ᱟᱫᱚ ᱱᱚᱰᱮ ᱫᱚ ᱟᱫᱚ ᱟᱹᱛᱩ ᱚᱲᱟᱜ ᱛᱚ, ᱟᱫᱚ ᱚᱱᱠᱟ ᱠᱩᱢᱵᱽᱲᱩ ᱫᱚ ᱦᱟᱸᱜ ᱰᱟᱹᱨ ᱠᱚᱞᱮ ᱞᱟᱜᱟᱣ ᱠᱟᱫᱟ ᱡᱟᱦᱟᱸ ᱫᱚ ᱠᱚ ᱠᱩᱢ ᱵᱟᱠᱚ ᱠᱩᱢᱵᱽᱲᱩ ᱫᱟᱲᱮᱭᱟᱠᱚᱣᱟ ᱾ ᱟᱫᱚ ᱚᱱᱠᱟ ᱫᱚ ᱥᱩᱨ ᱥᱩᱨ ᱥᱩᱨ ᱠᱟᱱ ᱜᱮᱭᱟ ᱜᱟᱹᱰᱭᱟᱹ ᱫᱚ ᱫᱚᱢᱮ ᱯᱷᱟᱨᱟᱠ ᱫᱚ ᱵᱟᱝ ᱠᱩᱞᱦᱤ ᱢᱩᱪᱟᱹᱫ ᱠᱟᱱᱟ ᱾ ᱛᱚ ᱚᱱᱟ ᱠᱷᱟᱹᱛᱤᱨ ᱛᱮ ᱚᱱᱟ ᱠᱩᱢᱵᱽᱲᱩ ᱠᱚᱫᱚ ᱠᱷᱩᱵ ᱠᱚᱢ ᱦᱩᱭᱩᱜᱼᱟ ᱰᱟᱹᱨ ᱞᱟᱜᱟᱣ ᱛᱟᱦᱮᱱᱟ ᱥᱮ ᱾
ᱦᱳᱭ ᱦᱳᱭ
ᱰᱟᱹᱨ ᱞᱟᱜᱟᱣ ᱛᱟᱦᱮᱱ ᱛᱮ ᱢᱟᱱᱮ ᱟᱨ ᱵᱟᱠᱷᱟᱱ ᱚᱱᱠᱟ ᱦᱟᱹᱠᱩ ᱫᱚᱠᱚ ᱠᱩᱢᱵᱽᱲᱩ ᱠᱚ ᱠᱮᱭᱟ ᱢᱮᱱᱠᱷᱟᱱ ᱚᱱᱠᱟ ᱫᱚ ᱡᱷᱟᱹᱞᱤ ᱫᱚ ᱵᱟᱠᱚ ᱟᱬᱜᱚ ᱫᱟᱲᱮᱭᱟᱜᱼᱟ ᱦᱭᱛᱳ ᱢᱤᱫ ᱵᱟᱨᱭᱟ ᱵᱟᱹᱲᱥᱤ ᱠᱚ ᱜᱤᱰᱤᱭᱟ, ᱦᱳᱭ ᱥᱟᱵ ᱠᱟᱢ ᱠᱟᱨᱮᱱ ᱡᱷᱟᱹᱞᱤ ᱠᱚ ᱚᱰᱟᱣᱟ ᱚᱱᱠᱟ ᱠᱷᱩᱵ ᱵᱮᱛᱤᱠᱠᱨᱚᱢ ᱨᱮ ᱢᱟᱱᱮ ᱠᱩᱢᱵᱽᱲᱩ ᱫᱚ ᱵᱟᱝ ᱜᱮ ᱟᱨ ᱪᱮᱫ ᱪᱚ
ᱦᱳᱭ ᱦᱳᱭ ᱟᱪᱪᱷᱟ ᱜᱚᱝᱠᱮ ᱱᱚᱜᱼᱚᱭ ᱡᱮ ᱦᱟᱹᱠᱩ ᱯᱮ ᱥᱟᱵ ᱠᱚᱣᱟ ᱦᱟᱹᱠᱩ ᱫᱚ ᱪᱮᱫ ᱞᱮᱠᱟ ᱠᱟᱛᱮ ᱯᱮ ᱥᱟᱵ ᱠᱚᱣᱟ? ᱢᱟᱱᱮ ᱡᱷᱟᱹᱞᱤᱛᱮ ᱚᱨ ᱠᱟᱛᱮᱜ ᱥᱮ ᱪᱟᱯ
ᱦᱮᱸ ᱚᱱᱟ ᱪᱟᱯᱟᱫ ᱛᱮᱫᱚ ᱦᱟᱸᱜ ᱵᱟᱝᱠᱚ ᱥᱟᱵᱚᱜᱼᱟ ᱾ ᱫᱟᱜ ᱰᱷᱮᱨ ᱜᱮ ᱛᱟᱦᱮᱱᱟ ᱛᱚ ᱟᱫᱚ ᱚᱨ ᱛᱮᱜᱮ ᱚᱱᱟ ᱵᱟᱹᱴᱟᱹᱭ ᱾ ᱟᱨ ᱡᱷᱟᱹᱞᱤ ᱦᱚᱸ ᱟᱞᱮ ᱜᱮᱞᱮ ᱦᱟᱛᱟᱣ ᱠᱟᱫᱟ ᱵᱟᱹᱴᱟᱹᱭ ᱦᱚᱸ ᱾ ᱚᱱᱟ ᱥᱟᱵ ᱞᱟᱹᱜᱤᱫ ᱛᱮᱦᱚᱸ ᱦᱚᱲ ᱴᱷᱮᱡ ᱦᱚᱸ ᱵᱟᱝ ᱪᱟᱞᱟᱜ ᱞᱟᱜᱟᱣ ᱞᱮᱭᱟ ᱾ ᱚᱸᱰᱮ ᱢᱤᱫᱴᱟᱝ ᱠᱷᱚᱨᱪᱟ ᱦᱩᱭ ᱠᱚᱜᱼᱟ ᱵᱟᱠᱷᱟᱱ ᱫᱚ ᱥᱟᱵ ᱛᱮ ᱢᱟᱱᱮ ᱢᱮᱠᱥᱤᱢᱟᱢ ᱢᱤᱫ ᱢᱤᱫᱴᱟᱝ ᱦᱟᱹᱠᱩ ᱱᱮᱛᱟᱨ ᱠᱚ ᱦᱟᱛᱟᱣᱮᱫ ᱠᱚᱣᱟ ᱠᱮᱡᱤ ᱨᱮ ᱛᱤᱱᱥᱚ ᱜᱮᱨᱟᱢ ᱾ ᱢᱤᱫ ᱠᱮᱡᱤ ᱦᱟᱹᱠᱩᱭ ᱥᱟᱵ ᱢᱟ ᱛᱤᱱᱥᱚ ᱜᱨᱟᱢ ᱟᱡ ᱮ ᱦᱟᱛᱟᱣᱟ ᱡᱷᱟᱹᱞᱤ ᱵᱟᱠᱷᱨᱟ ᱥᱟᱵ ᱵᱟᱠᱷᱨᱟᱭ ᱦᱟᱛᱟᱣᱟ ᱟᱫᱚ ᱚᱱᱠᱟ ᱛᱚ ᱦᱟᱸᱜ ᱟᱫᱚ ᱚᱱᱟ ᱥᱮᱫ ᱚᱱᱟ ᱦᱤᱥᱟᱹᱵᱽ ᱛᱮ ᱟᱞᱮ ᱞᱮ ᱦᱟᱛᱟᱣ ᱠᱟᱫᱟ ᱟᱞᱮ ᱛᱮᱜᱮ ᱾ ᱢᱮᱠᱥᱤᱢᱟᱢ ᱚᱱᱟ ᱠᱷᱚᱨᱚᱪ ᱞᱮᱱ ᱛᱟᱞᱮᱭᱟ ᱫᱚᱥ ᱯᱚᱱᱨᱚ ᱦᱟᱡᱟᱨ ᱞᱮᱠᱟ ᱾ ᱡᱷᱟᱹᱞᱤ ᱦᱟᱛᱟᱣ ᱨᱮ ᱟᱫᱚ ᱚᱱᱟ ᱡᱷᱟᱹᱞᱤ ᱜᱮ ᱦᱚᱜ-ᱚᱭ ᱠᱩᱴ ᱯᱮ ᱥᱮᱨᱢᱟ ᱞᱮᱠᱟ ᱦᱩᱭᱮᱱ ᱛᱟᱞᱮᱭᱟ ᱟᱫᱚ ᱦᱟᱸᱜ ᱚᱸᱰᱮ ᱛᱮᱜᱮ ᱚᱱᱟ ᱜᱟᱱ ᱢᱟᱱᱮ ᱯᱚᱭᱥᱟ ᱥᱮᱯᱚᱜ ᱠᱟᱱ ᱛᱟᱞᱮᱭᱟ ᱦᱟᱹᱠᱩ ᱡᱟᱦᱟᱸ ᱟᱞᱮᱭᱟᱜ ᱜᱮ ᱡᱷᱟᱹᱞᱤ ᱟᱞᱮ ᱜᱮᱞᱮ ᱥᱟᱵ ᱠᱚᱣᱟ ᱾
ᱛᱟᱦᱞᱮ ᱟᱨ ᱫᱟᱜ ᱞᱮ ᱟᱸᱡᱮᱫ ᱦᱚᱪᱚᱭᱟ ᱚᱱᱠᱟ ᱱᱟᱥᱮᱱᱟᱜ ᱚᱱᱟ ᱵᱮᱥᱤᱨ ᱵᱷᱟᱜᱽ ᱫᱚ ᱚᱱᱟ ᱥᱚᱨᱚᱥᱚᱛᱤ ᱯᱩᱡᱟᱹ ᱚᱱᱟ ᱥᱤᱡᱤᱱ ᱞᱮ ᱥᱟᱵ ᱠᱚᱣᱟ ᱢᱚᱠᱚᱨ ᱨᱮ, ᱥᱚᱨᱚᱥᱚᱛᱤ ᱢᱚᱠᱚᱨ ᱞᱮ ᱮᱦᱚᱵᱟ ᱥᱚᱨᱚᱥᱚᱛᱤ ᱯᱩᱡᱟᱹ ᱨᱮᱞᱮ ᱢᱩᱪᱟᱹᱫᱟ ᱾
ᱦᱳᱭ ᱦᱳᱭ ᱦᱳᱭ ᱟᱪᱪᱷᱟ ᱜᱚᱝᱠᱮ ᱱᱚᱜᱼᱭ ᱦᱟᱹᱠᱩ ᱠᱚ ᱪᱟᱥ ᱜᱮ ᱞᱟᱝ ᱨᱚᱯᱚᱲ ᱠᱟᱱᱟ ᱮᱸᱰᱮᱠᱷᱟᱱ ᱫᱚ ᱱᱚᱜ-ᱚᱭ ᱵᱟᱹᱲᱥᱤ ᱵᱟᱹᱲᱥᱤ ᱱᱚᱜᱼᱚᱭ ᱡᱮᱢᱚᱱ ᱢᱟᱜ ᱰᱟᱝ ᱨᱮᱱᱟᱜ ᱵᱟᱹᱲᱥᱤ ᱵᱮᱱᱟᱣ ᱠᱟᱛ ᱛᱮ ᱚᱱᱠᱟ ᱠᱟᱛᱮ ᱦᱚᱸ ᱦᱟᱹᱠᱩ ᱠᱚ ᱥᱟᱵᱚᱜ ᱜᱮᱭᱟ ᱟᱫᱚ ᱮᱸᱰᱮ ᱠᱷᱟᱱ ᱱᱚᱝᱠᱟ ᱠᱟᱛᱮ ᱯᱮ ᱥᱟᱵ ᱵᱟᱲᱟ ᱠᱚ ᱠᱚ ᱛᱟᱦᱮᱱᱟ ᱜᱮᱭᱟ?
ᱟᱫᱚ ᱚᱱᱠᱟ ᱫᱚ ᱦᱟᱸᱜ ᱵᱷᱤᱡᱤᱴ ᱫᱚ ᱵᱟᱝ ᱫᱚᱦᱚ ᱵᱟᱲᱟ ᱦᱳᱭ ᱠᱟᱱᱟ ᱾ ᱟᱫᱚ ᱵᱷᱤᱡᱤᱴ ᱚᱱᱟ ᱫᱚ ᱢᱤᱫ ᱫᱷᱟᱣ ᱚᱱᱠᱟ ᱯᱚᱨᱤᱠᱚᱞᱯᱚᱱᱟ ᱛᱟᱦᱮᱸ ᱠᱟᱱᱟ ᱢᱮᱱᱠᱷᱟᱱ ᱚᱱᱠᱟ ᱵᱷᱤᱡᱤ ᱨᱮᱞᱮ ᱫᱚᱦᱚ ᱞᱮᱫᱟ ᱢᱮᱱᱠᱷᱟᱱ ᱩᱱᱟᱹᱜ ᱞᱟᱜ ᱢᱟᱱᱮ ᱵᱟᱠᱚ ᱨᱟᱠᱟᱵ ᱞᱮᱱᱟ ᱵᱟᱹᱲᱥᱤ ᱨᱮᱦᱚᱸ᱾
ᱦᱳᱭ ᱦᱚ
ᱚᱱᱠᱟ ᱢᱟᱱᱮ ᱢᱚᱴᱟᱢᱩᱴᱤ ᱰᱮᱲ ᱦᱟᱡᱟᱨ ᱚᱱᱠᱟᱞᱮ ᱫᱚᱦᱚ ᱞᱮᱫᱟ ᱯᱷᱤᱠᱥᱴ᱾ ᱰᱮᱲ ᱦᱟᱡᱟᱨ ᱞᱮ ᱫᱚᱦᱚ ᱞᱮᱫᱟ ᱢᱚᱴᱟᱢᱩᱴᱤ ᱠᱩᱲᱤᱴᱤ ᱜᱟᱱ ᱜᱷᱟᱴ ᱧᱩᱨᱩ ᱞᱮᱱᱟ᱾ ᱮᱸ ᱠᱩᱲᱤᱴᱤ ᱜᱷᱟᱴ ᱧᱩᱨᱩ ᱠᱟᱛᱮ ᱦᱟᱠᱩ ᱵᱟᱠᱚ ᱡᱚᱢ ᱞᱮᱫᱟ ᱛᱚᱵᱮ ᱚᱱᱟ ᱚᱱᱟ ᱮᱱᱴᱨᱤ ᱯᱷᱤ ᱠᱚᱢ ᱮᱱᱟ ᱟᱴᱥᱚ ᱨᱮ ᱛᱤᱸᱜᱩᱭᱮᱱᱟ᱾ ᱯᱚᱱᱨᱚᱥᱚ ᱡᱟᱭᱜᱟ ᱨᱮ ᱩᱱᱠᱩ ᱠᱚ ᱰᱟᱠ ᱠᱚ ᱠᱚᱢ ᱠᱮᱫᱟ ᱩᱱᱡᱮ ᱦᱟᱹ ᱠᱩ ᱵᱟᱠᱚ ᱡᱚᱢ ᱮᱫᱟ ᱛᱚ ᱰᱟᱠ ᱠᱚᱢ ᱞᱟᱜᱟᱜᱼᱟ ᱛᱮ ᱟᱴᱥᱚ ᱨᱮ ᱛᱤᱸᱜᱩᱭᱮᱱᱟ ᱛᱟᱦᱚᱞᱮ ᱚᱱᱠᱟ ᱢᱟᱱᱮ ᱩᱱᱟᱹᱜ ᱞᱟᱵᱷ ᱛᱚ ᱢᱟᱱᱮ ᱵᱟᱝ ᱦᱩᱭᱩᱜ ᱠᱟᱱᱟ ᱵᱤᱡᱽᱤᱰ ᱨᱮ, ᱟᱨ ᱜᱟᱹᱰᱭᱟᱹ ᱱᱟᱥᱮᱭᱟᱜ ᱫᱟᱞ ᱢᱮᱱᱟᱜᱼᱟ ᱛᱚ ᱚᱱᱟ ᱠᱷᱟᱹᱛᱤᱨ ᱛᱮ
ᱦᱳᱭ ᱦᱳᱭ ᱟᱪᱪᱷᱟ ᱜᱚᱢᱠᱮ ᱦᱟᱸᱜ ᱟᱞᱮ ᱫᱚ ᱱᱷᱟᱜ ᱱᱚᱛᱮ ᱫᱚ ᱜᱟᱹᱰᱭᱟᱹ ᱠᱚᱨᱮ ᱫᱚ ᱦᱟᱸᱜ ᱵᱷᱤᱡᱤᱴ ᱫᱚ ᱚᱱᱠᱟ ᱫᱚ ᱵᱟᱠᱚ ᱫᱚᱦᱚ ᱵᱟᱲᱟᱭᱟ᱾ ᱟᱞᱮ ᱫᱚ ᱱᱚᱸᱰᱮ ᱫᱚ ᱥᱟᱵ ᱵᱟᱠᱷᱨᱟ ᱜᱮ ᱢᱟᱱᱮ ᱡᱟᱦᱟᱸᱭᱟᱜ ᱜᱟᱹᱰᱭᱟᱹ ᱠᱟᱱᱟ, ᱩᱱᱤ ᱜᱮ ᱦᱟᱸᱜ ᱮ ᱥᱟᱵ ᱠᱚᱣᱟ ᱟᱨ ᱥᱟᱵ ᱠᱟᱹ ᱛᱮ ᱵᱟᱡᱟᱨᱮ ᱟᱹᱠᱷᱨᱤᱧ ᱠᱚᱣᱟ ᱥᱮ ᱱᱚᱝᱠᱟ ᱵᱟᱹᱲᱥᱤ ᱫᱟᱹᱲᱤᱡ ᱛᱮ ᱥᱮ ᱡᱟᱦᱟᱸ ᱵᱮᱱ ᱞᱟᱹᱭ ᱠᱮᱜ ᱚᱱᱠᱟ ᱫᱚ ᱱᱷᱟᱜ
ᱦᱩᱸ᱾
ᱵᱟ ᱦᱟᱯᱩᱭ ᱥᱮ᱾
ᱚ᱾
ᱟᱪᱪᱷᱟ ᱴᱷᱤᱠ ᱜᱮᱭᱟ ᱜᱚᱝᱠᱮ ᱦᱟᱸᱜ ᱨᱚᱯᱚᱲ ᱨᱚᱯᱚᱲ ᱛᱮ ᱚᱠᱛᱚ ᱠᱚᱦᱚᱸ ᱟᱭᱢᱟ ᱜᱟᱱ ᱦᱩᱭᱮᱱᱟ ᱦᱳᱭᱥᱮ ᱟᱫᱚ ᱢᱟ ᱮᱱᱠᱷᱟᱱ ᱟᱹᱞᱤᱧ ᱯᱟᱥᱴᱟ ᱥᱮᱫ ᱠᱷᱚᱱ ᱟᱹᱰᱤ ᱟᱭᱢᱟ ᱥᱟᱨᱦᱟᱣ᱾ ᱟᱨ ᱜᱩᱱ ᱢᱟᱱᱟᱣ
ᱦᱮᱸ ᱟᱹᱞᱤᱧ ᱯᱟᱥᱴᱟ ᱠᱷᱚᱱ ᱦᱚᱸ ᱥᱟᱹᱜᱩᱱ ᱡᱚᱦᱟᱨ ᱢᱟ ᱛᱟᱦᱚᱞᱮ᱾